ᱡᱚᱦᱟᱨ ᱜᱮ᱾
ᱦᱳᱭ ᱜᱚᱝᱠᱮ ᱞᱟᱹᱭᱫᱟᱹᱧ ᱤᱧᱟᱹᱜ ᱨᱚᱲ ᱱᱟᱦᱟᱜ ᱴᱷᱤᱠ ᱴᱷᱟᱠ ᱜᱮ ᱟᱸᱡᱚᱢᱚᱜ ᱠᱟᱱᱟ ᱜᱚᱝᱠᱮ?
ᱦᱮᱸ ᱜᱚᱝᱠᱮ ᱟᱸᱚᱢᱚᱜ ᱠᱟᱱᱟ, ᱟᱹᱞᱤᱧ ᱟᱸᱚᱢᱚᱜ ᱠᱟᱱᱟ ᱨᱚᱲ ᱴᱟ ᱴᱷᱤᱠ ᱴᱷᱟᱠ?
ᱦᱮᱸ ᱜᱚᱝᱠᱮ ᱟᱢᱟᱜ ᱦᱚᱸ ᱴᱷᱤᱠ ᱴᱷᱟᱠ ᱜᱮ ᱟᱸᱡᱚᱢᱚᱜ ᱠᱟᱱᱟ᱾ ᱟᱫᱚ ᱜᱚᱝᱠᱮ ᱛᱟᱦᱚᱞᱮ ᱪᱮᱫ ᱠᱚᱢ ᱪᱮᱠᱟᱭ ᱫᱟ, ᱱᱤᱛᱚᱜ ᱫᱚ?
ᱮᱸ ᱪᱮᱫ ᱠᱚ ᱪᱤᱠᱟᱹ ᱵᱚᱞᱛᱮ ᱟᱠᱷᱟᱱ ᱱᱤᱛ ᱫᱚ ᱦᱚᱸᱜᱼᱚᱭ ᱛᱚᱨᱟ ᱠᱷᱟᱱ ᱚᱲᱟᱜ ᱥᱮᱫ ᱨᱮᱜᱮ ᱢᱮᱱᱟᱜ ᱞᱤᱧᱟ᱾ ᱦᱮᱸ ᱟᱨ ᱟᱹᱵᱤᱱ ᱫᱚ ᱛᱟᱦᱚᱞᱮ ᱪᱮᱫ ᱠᱚ ᱵᱤᱱ ᱪᱤᱠᱟᱹ ᱵᱟᱲᱟᱭᱫᱟ?
ᱦᱟᱹ ᱟᱪᱪᱷᱟ ᱜᱚᱝᱠᱮ ᱟᱹᱰᱤ ᱱᱟᱯᱟᱭ, ᱟᱫᱚ ᱱᱟᱦᱟᱜ ᱤᱧᱦᱚᱸ ᱱᱤᱛᱚᱜ ᱫᱚ ᱛᱷᱚᱲᱟ ᱫᱚᱨᱠᱟᱨ ᱡᱮᱜᱮᱛ ᱵᱤᱫᱽᱫᱟᱹᱜᱟᱲ ᱨᱮ ᱵᱤᱱᱤᱰ ᱛᱟᱦᱮᱸ ᱠᱟᱱᱟ᱾ ᱟᱫᱚ ᱵᱤᱱᱤᱰ ᱠᱚ ᱮᱢ ᱵᱟᱲᱟ ᱠᱟᱛᱮ ᱱᱤᱛᱚᱜ ᱫᱚ ᱚᱲᱟᱜ ᱥᱮᱫ ᱜᱮ ᱨᱩᱭᱟᱹᱲ ᱦᱩᱭ ᱠᱟᱱᱟ᱾ ᱛᱚ ᱚᱲᱟᱜ ᱨᱮ ᱛᱷᱚᱲᱟ ᱡᱤᱨᱟᱹᱣ ᱵᱟᱲᱟ ᱦᱩᱭ ᱠᱟᱱᱟ, ᱟᱨ ᱜᱚᱢᱠᱮ ᱟᱢᱫᱚ ᱛᱟᱦᱚᱞᱮ? ᱚᱠᱟᱨᱮ ᱢᱮᱱᱟᱢᱟ?
ᱟᱹᱞᱤᱧ ᱠᱷᱟᱱ ᱱᱤᱛ ᱫᱚ ᱟ ᱢᱮᱱᱟᱜ ᱟᱠᱟᱫ ᱞᱤᱧᱟᱹ ᱦᱚᱹ ᱚᱭ ᱛᱨᱟᱝ ᱵᱟᱹᱫ, ᱵᱟᱹᱫ ᱥᱮᱫ ᱪᱟᱞᱟᱣ ᱦᱩᱭ ᱞᱮᱱ ᱛᱟᱦᱮᱸᱫ, ᱛᱚᱠᱷᱚᱱ ᱠᱟᱹᱢᱤ ᱵᱟᱲᱟ ᱠᱟᱛᱮ ᱦᱚᱹᱜᱼᱚᱭ ᱛᱚᱞᱟᱝ ᱦᱮᱸ ᱱᱤᱛᱚᱜ ᱨᱩᱣᱟᱹᱲ ᱦᱮᱡ ᱦᱩᱭᱩ ᱠᱟᱱᱟ ᱮᱠᱷᱮᱱ ᱦᱮᱸ ᱛᱟᱦᱚᱞᱮ ᱚᱲᱟᱜ ᱠᱚᱨᱮ ᱫᱚ ᱱᱟᱯᱟᱭ ᱵᱟᱲᱟ ᱜᱮ?
ᱦᱳᱭ ᱜᱚᱝᱠᱮ ᱚᱲᱟᱹᱜ ᱠᱚᱨᱮ ᱫᱚ ᱥᱟᱱᱟᱢ ᱠᱚᱜᱮ ᱱᱟᱯᱟᱭ ᱜᱮ ᱢᱮᱱᱟᱜ ᱠᱚᱣᱟ ᱦᱟᱸᱜ, ᱟᱫᱚ ᱟᱯᱮ ᱚᱲᱟᱜ ᱨᱮᱜᱮ ᱱᱟᱦᱟᱸᱜ ᱚᱠᱟᱮ ᱞᱮᱠᱟ ᱢᱮᱱᱟᱜ ᱠᱚᱣᱟ ᱜᱚᱢᱠᱮ?
ᱟᱞᱮ ᱚᱲᱟᱜ ᱥᱮᱫ ᱦᱚᱸ ᱜᱚᱝᱠᱮ ᱠᱷᱟᱱ ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟ ᱜᱮ, ᱟᱫᱚ ᱟᱹᱵᱤᱱ ᱦᱚᱸ ᱵᱟᱵᱤᱱ ᱠᱚᱞ ᱵᱟᱲᱟᱭᱫᱟ᱾
ᱟᱪᱪᱷᱟ ᱜᱚᱝᱠᱮ, ᱟᱪᱪᱷᱟ ᱨᱚᱯᱚᱲ ᱫᱚ ᱟᱸᱻ ᱱᱚᱜᱼᱚᱭ ᱫᱚ ᱱᱟᱦᱟᱜ ᱛᱚᱞᱟᱝ ᱨᱚᱯᱚᱲ ᱠᱟᱱ ᱜᱮᱭᱟ ᱟᱫᱚ ᱚᱱᱟ ᱛᱮᱜᱮ ᱢᱚᱱᱮ ᱦᱩᱭᱩᱜ ᱠᱟᱱᱟ, ᱢᱟᱡᱷᱮ ᱢᱟᱡᱷᱮ ᱜᱮᱞᱟᱝ ᱨᱚᱯᱚᱲ ᱵᱟᱲᱟᱭᱫᱟ ᱱᱟᱦᱟᱜ᱾
ᱟᱜ ᱟᱪᱪᱷᱟ ᱪᱷᱟ ᱪᱷᱟ᱾
ᱟᱫᱚ ᱜᱚᱝᱠᱮ ᱞᱟᱹᱭ ᱫᱟᱹᱧ ᱡᱟᱦᱟᱸ ᱥᱮᱫ ᱫᱟᱬᱟᱱ ᱞᱟᱝ ᱪᱟᱞᱟᱜ ᱟ ᱥᱮ
ᱟᱪᱪᱷᱟ ᱟᱫᱚ ᱜᱚᱝᱠᱮ ᱚᱱᱟᱮ ᱢᱟ ᱟᱹᱵᱤᱱ ᱜᱮ ᱞᱟᱹᱭᱵᱤᱱ ᱚᱠᱟ ᱥᱮᱫᱞᱟᱟᱝ ᱪᱟᱞᱟᱜᱼᱟ ᱮᱠᱷᱟᱱ ᱱᱟᱯᱟᱭᱚᱜᱼᱟ
ᱦᱮᱸ᱾ ᱱᱟᱯᱟᱭ ᱫᱚ ᱟᱢᱦᱚᱸ ᱟᱯᱮᱥᱮᱫ ᱨᱮᱱ ᱦᱟᱸᱜ ᱵᱩᱨᱩ ᱵᱚᱸᱜᱟ ᱦᱩᱭ ᱱᱟ ᱵᱟᱢ ᱞᱮᱹᱭᱟᱜ ᱞᱟᱝ ᱱᱟᱟᱫᱚ ᱪᱟᱞᱟᱣ ᱦᱩᱭ ᱠᱚᱜᱼᱟ᱾
ᱟᱫᱚ ᱜᱚᱢᱠᱮ ᱟ ᱞᱮᱭ ᱫᱚ ᱦᱩᱭ ᱠᱚᱜ ᱨᱮᱦᱚᱸ ᱟᱫᱚ ᱮᱢᱚᱱ ᱟᱹᱞᱤᱧ ᱦᱚᱸ ᱠᱟᱹᱢᱤ ᱵᱮᱥᱛᱚ ᱛᱟᱦᱮᱸ ᱦᱩᱭᱞᱮᱱ ᱛᱟᱦᱮᱸᱜ ᱩᱱ ᱡᱚᱠᱷᱚᱡ ᱦᱚᱸ ᱚᱝᱠᱟ ᱨᱚᱦᱚᱭ ᱠᱚ ᱫᱚᱢᱮ ᱥᱟᱨᱫᱤ ᱠᱟᱱᱟ, ᱚᱱᱟ ᱠᱟᱨᱚᱱ ᱛᱮ ᱟᱫ ᱛᱮᱞᱟᱦᱚᱸ ᱟᱫᱚ ᱟᱹᱞᱤᱧᱟᱜ ᱫᱚ ᱵᱟᱹᱞᱤᱧ ᱠᱚᱨᱟᱣ ᱴᱟᱭᱤᱢ ᱵᱟᱞᱤᱧ ᱧᱟᱢ ᱞᱮᱫᱟ᱾ ᱦᱮᱸ ᱟᱫᱚ ᱜᱚᱢᱠᱮ ᱟᱯᱮ ᱚᱱᱛᱮ ᱫᱚ ᱜᱚᱝᱠᱮ ᱱᱤᱛ ᱫᱚ ᱚᱱᱠᱟᱱᱟᱜ ᱯᱟ-ᱯᱚᱨᱚᱵᱽ ᱠᱚ ᱥᱮ ᱡᱟᱦᱟᱱᱟᱜ ᱚᱝᱠᱟᱱᱟᱜ ᱢᱮᱞᱟ ᱠᱚ ᱵᱟᱝ ᱦᱩᱭᱩᱜ
ᱵᱟᱝᱜᱮ ᱜᱚᱝᱠᱮ ᱟᱫᱚ ᱱᱤᱛᱚᱜ ᱫᱚ ᱱᱟᱦᱟᱜ ᱢᱩᱪᱟᱹᱫ ᱵᱟᱲᱟ ᱟᱠᱟᱱᱟ ᱚᱱᱠᱟᱱ ᱯᱟᱛᱟ ᱯᱚᱨᱚᱵᱽ ᱠᱚᱫᱚ ᱟᱞᱮ ᱥᱮᱫ ᱫᱚ ᱱᱟᱦᱟᱜ ᱩᱱᱟᱹᱜ ᱵᱟᱹᱱᱩᱜᱼᱟ ᱟᱯᱮ ᱥᱮᱫ ᱜᱮ ᱱᱚᱜᱼᱚᱭ ᱦᱚᱞᱟ ᱥᱮ ᱢᱟᱫᱷᱮᱨ ᱦᱤᱞᱳᱜ ᱱᱟᱦᱟᱜ ᱠᱤᱪᱷᱩ ᱫᱤᱱ ᱞᱟᱦᱟᱨᱮ ᱵᱩᱨᱩ ᱵᱚᱸᱜᱟ ᱦᱩᱭᱱᱟ ᱟᱫᱚ ᱜᱚᱝᱠᱮ ᱡᱩᱫᱤ ᱟᱢᱮᱢ ᱞᱟᱹᱭ ᱞᱮ ᱛᱟᱞᱟᱝ ᱠᱷᱟᱡ ᱫᱚ ᱛᱚ ᱩᱱ ᱫᱚᱞᱟᱝ ᱪᱟᱞᱟᱣ ᱠᱚᱜ ᱠᱮᱭᱟ ᱵᱩᱨᱩ ᱵᱚᱸᱜᱟ ᱤᱧ ᱛᱚ ᱱᱟᱦᱟᱜ ᱵᱟᱹᱧ ᱧᱮᱞ ᱵᱟᱲᱟᱣ ᱟᱠᱟᱫᱟ
ᱟᱪᱪᱷᱟ ᱟᱪᱪᱷᱟ ᱪᱷᱟ ᱛᱟᱦᱞᱮ ᱫᱚ ᱱᱤᱭᱟᱹ ᱵᱟᱨ ᱫᱚ ᱡᱟᱦᱟᱸ ᱞᱮᱠᱟ ᱛᱟᱦᱞᱮ ᱫᱮᱞᱟ ᱛᱟᱦᱞᱮ ᱱᱤᱭᱟᱹ ᱯᱚᱨ ᱵᱟᱨᱟ ᱠᱷᱟᱱ ᱪᱟᱞᱟᱣ ᱦᱩᱭᱩᱜᱼᱟ ᱦᱮᱸᱥᱮ
ᱦᱮᱸ ᱜᱚᱢᱠᱮ ᱛᱟᱦᱚᱞᱮ ᱟᱥᱟ ᱛᱟᱦᱮᱸᱭᱮᱱᱟ ᱱᱟᱦᱟᱜ ᱛᱟᱦᱚᱞᱮ ᱱᱤᱭᱟᱹ ᱛᱟᱭᱚᱢ ᱫᱷᱟᱣ ᱡᱚᱠᱷᱚᱱ ᱵᱩᱨᱩ ᱵᱚᱸᱜᱟ ᱥᱮᱮᱨᱚᱜᱼᱟ ᱟᱫᱚ ᱩᱱᱫᱚ ᱵᱟᱲᱟᱭ ᱦᱚᱪᱚ ᱞᱟᱝ ᱢᱮ ᱦᱟᱸᱜ ᱟᱢ ᱜᱮ
ᱮᱠᱫᱚᱢ ᱮᱠᱫᱚᱢ ᱮᱠᱫᱚᱢ ᱜᱚᱝᱠᱮ ᱟᱨ ᱞᱟᱦᱟ ᱨᱮᱜᱮ ᱵᱟᱲᱟᱭ ᱪᱚ ᱦᱩᱭᱩᱜᱼᱟ ᱦᱮᱸ ᱮᱠᱫᱚᱢ ᱟᱨ ᱚᱱᱛᱮ ᱟᱹᱞᱤᱧ ᱞᱤᱧ ᱢᱮᱱᱫᱟ ᱚᱱᱛᱮ ᱟᱯᱮ ᱥᱮᱫ ᱟᱯᱮ ᱫᱤᱥᱚᱢ
ᱟᱫᱚ ᱟᱞᱮ ᱥᱮᱫ ᱫᱚ ᱜᱚᱢᱠᱮ ᱱᱤᱛᱚᱜ ᱫᱚ ᱱᱟᱦᱟᱜ ᱚᱱᱠᱟ ᱞᱮᱠᱟ ᱢᱟ ᱟᱞᱮ ᱥᱮᱫ ᱢᱟ ᱪᱟᱵᱟᱭᱮᱱᱟ ᱱᱟᱦᱟᱜ ᱟᱞᱮ ᱥᱮᱫ ᱫᱚ ᱞᱟᱹᱭ ᱜᱟᱱᱚᱜᱼᱟ ᱚᱱᱟ ᱩᱞ ᱡᱚᱢᱜᱮ ᱜᱚᱝᱠᱮᱢ ᱦᱮᱡ ᱞᱮᱱ ᱠᱷᱟᱱᱡ ᱛᱚ ᱱᱟᱯᱟᱭ ᱠᱚᱜᱼᱟ
ᱟᱪᱪᱷᱟ ᱟᱪᱪᱷᱟ ᱚᱱᱟ ᱯᱷᱩᱡᱩᱨᱤ ᱩᱩᱞ ᱠᱚᱜᱮ ᱵᱟᱝ
ᱦᱳᱭ ᱯᱷᱚᱡᱽᱞᱤ ᱩᱞ ᱥᱟᱶᱛᱮ ᱟᱨᱦᱚᱸ ᱮᱢᱟᱱ ᱛᱮᱭᱟᱜ ᱩᱞ ᱠᱚ ᱢᱮᱱᱟᱜᱼᱟ ᱥᱤᱵᱤᱞ ᱥᱤᱵᱤᱞ ᱩᱞ ᱠᱚ
ᱟᱫᱚ ᱜᱚᱝᱠᱮ ᱱᱚᱣᱟ ᱫᱚ ᱚᱠᱟ ᱥᱤᱡᱤᱱ ᱨᱮ ᱱᱚᱣᱟ ᱠᱚᱫᱚ ᱦᱩᱭᱩᱜᱼᱟ ᱱᱚᱣᱟ ᱠᱚᱫᱚ
ᱟᱪᱪᱷᱟ ᱜᱚᱝᱠᱮ ᱱᱚᱜᱼᱚᱭ ᱛᱚ ᱱᱤᱛᱚᱜ ᱫᱚ ᱱᱟᱦᱟᱜ ᱞᱟᱹᱭ ᱜᱟᱱᱚᱜᱼᱟ ᱜᱚᱫ ᱪᱟᱵᱟ ᱞᱮᱠᱟᱭᱮᱱᱟ ᱱᱟᱦᱟᱜ ᱛᱚᱵᱮ ᱡᱚᱛᱚ ᱫᱟᱨᱮ ᱨᱮᱫᱚ ᱟᱹᱣᱨᱤ ᱪᱟᱵᱟᱜᱼᱟ ᱟᱹᱥᱱᱟᱹ ᱩᱞ ᱱᱟᱦᱟᱜ ᱢᱮᱱᱟᱜᱼᱟ ᱟᱨ ᱚᱱᱟ ᱯᱷᱩᱡᱽᱞᱤ ᱩᱞ ᱢᱮᱱᱟᱜᱼᱟ
ᱟᱪᱪᱷᱟ ᱟᱪᱪᱷᱟ ᱵᱟᱝ ᱵᱟᱝ ᱟᱹᱞᱤᱧ ᱱᱚᱣᱟ ᱯᱷᱩᱡᱽᱞᱤ ᱩᱞ ᱫᱚ ᱫᱚᱢᱮ ᱞᱤᱧ ᱟᱸᱡᱚᱢ ᱠᱟᱫᱟ ᱥᱟᱹᱨᱤ ᱜᱮ ᱟᱹᱰᱤ ᱜᱮ ᱵᱤᱠᱠᱷᱟᱛᱣᱚᱟᱱ ᱠᱟᱱᱟ ᱛᱚ ᱫᱚ ᱜᱚᱝᱠᱮ ᱠᱚ ᱫᱚ ᱵᱟᱝ ᱧᱟᱢᱚᱜ ᱟᱛᱚ ᱦᱮᱸ ᱵᱚᱝ
ᱦᱮᱸ ᱜᱚᱢᱠᱮ ᱟᱫᱚ ᱦᱮᱸ ᱟᱫᱚ ᱟᱞᱮ ᱥᱮᱫ ᱜᱮ ᱱᱟᱦᱟᱜ ᱛᱟᱦᱚᱞᱮ ᱱᱤᱭᱟᱹ ᱫᱷᱟᱣ ᱢᱟ ᱱᱚᱜᱼᱚ ᱱᱚᱝᱠᱟ ᱪᱟᱵᱟᱭᱮᱱᱟ ᱱᱟᱦᱟᱜ ᱟᱫᱚ ᱜᱟᱛᱮ ᱥᱟᱹᱜᱟᱹᱭ ᱢᱟ ᱱᱟᱦᱟᱜ ᱛᱟᱦᱮᱸᱱ ᱛᱟᱵᱚᱱ ᱜᱮ ᱟᱫᱚ ᱛᱟᱭᱚᱢ ᱫᱟᱨᱟᱭ ᱛᱮ ᱱᱟᱦᱟᱜ ᱱᱚᱝᱠᱟ ᱜᱮ ᱡᱚᱠᱷᱚᱱ ᱱᱟᱦᱟᱜ ᱩᱞ ᱠᱚ ᱡᱚᱜᱼᱟ ᱟᱫᱚ ᱵᱤᱞᱤᱜ ᱥᱚᱢᱚᱭ ᱱᱟᱦᱟᱜ ᱤᱧ ᱠᱷᱚᱵᱚᱨᱟᱜ ᱢᱮᱜᱮ ᱟᱫᱚᱢ ᱦᱮᱡ ᱮᱱᱜᱮ ᱱᱟᱦᱟᱜ ᱟᱞᱮ ᱥᱮᱫ
ᱮᱠᱫᱚᱢ ᱜᱚᱝᱠᱮ ᱮᱠᱫᱚᱢ ᱟᱨ ᱫᱟᱨᱟᱭ ᱠᱟᱱ ᱥᱮᱨᱢᱟ ᱫᱚ ᱜᱚᱝᱠᱮ ᱟᱡᱚᱫᱤᱭᱟᱹ ᱵᱩᱨᱩ ᱫᱷᱟᱨᱟ ᱵᱤᱱ ᱪᱟᱞᱟᱣ ᱟᱠᱟᱱᱟ
ᱦᱳᱭ ᱜᱚᱢᱠᱮ ᱵᱟᱝ ᱱᱟᱦᱟᱜ ᱟᱫᱚ ᱟᱸᱡᱚᱢ ᱟᱠᱟᱹᱫᱟᱹᱧ ᱟᱹᱰᱤ ᱨᱟᱹᱥᱠᱟᱹᱣᱟᱱᱟᱜ ᱜᱮᱭᱟ ᱥᱮ ᱱᱚᱝᱠᱟ ᱯᱩᱛᱷᱤ ᱯᱚᱛᱚᱵ ᱠᱚᱨᱮ ᱯᱟᱲᱦᱟᱣ ᱢᱟ ᱦᱟᱸᱜ ᱵᱚᱛᱚᱨ ᱜᱮ ᱯᱟᱲᱦᱟᱣ ᱟᱸᱡᱚᱢ ᱞᱮᱱᱟ ᱟᱫᱚ ᱦᱚᱲ ᱠᱚᱴᱷᱮᱱ ᱜᱮ ᱞᱟᱹᱭ ᱟᱸᱡᱚᱢ ᱟᱠᱟᱱᱟ ᱡᱮ ᱨᱟᱹᱥᱠᱟᱹ ᱜᱮᱭᱟ ᱟᱫᱚ ᱩᱸ ᱪᱟᱞᱟᱜ ᱨᱮᱱᱟᱜ ᱢᱚᱱᱮ ᱫᱚ ᱦᱟᱜ ᱢᱮᱱᱟᱜ ᱜᱮᱭᱟ ᱟᱫᱚ ᱜᱚᱝᱠᱮ ᱟᱯᱮ ᱠᱷᱚᱱ ᱫᱚ ᱥᱩᱨ ᱜᱮᱭᱟ ᱛᱟᱦᱚᱞᱮ
ᱦᱮᱸ ᱜᱚᱝᱠᱮ ᱱᱚᱸᱰᱮ ᱠᱷᱚᱱ ᱫᱚ ᱫᱚᱢᱮ ᱫᱚ ᱵᱟᱝ ᱥᱟᱺᱜᱤᱧᱟ ᱱᱚᱸᱰᱮ ᱠᱷᱚᱱ ᱫᱚ ᱥᱩᱨ ᱧᱚᱜ ᱜᱮᱭᱟ ᱟᱫᱚ ᱟᱞᱮ ᱫᱚᱞᱮ ᱪᱟᱞᱟᱣ ᱵᱟᱲᱟᱜ ᱜᱮᱭᱟ ᱚᱱᱟ ᱛᱮᱜᱮ ᱞᱤᱧ ᱢᱮᱱᱫᱟ ᱟᱹᱵᱤᱱ ᱦᱚᱸ ᱪᱚᱞᱚ ᱢᱤᱫ ᱫᱷᱟᱣ ᱛᱟᱞᱦᱮ ᱟᱡᱚᱫᱤᱭᱟᱹ ᱵᱩᱨᱩ ᱥᱮᱸᱫᱽᱨᱟ ᱢᱤᱫ ᱫᱷᱟᱣ ᱵᱚᱱ ᱵᱟᱜᱟᱼᱟ
ᱟᱪᱪᱷᱟ ᱜᱚᱝᱠᱮ ᱟᱹᱰᱤ ᱱᱟᱯᱟᱭ ᱟᱫᱚ ᱱᱟᱦᱟᱜ ᱛᱟᱦᱞᱮ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱜᱚᱢᱠᱮ ᱛᱤᱥ ᱱᱟᱦᱟᱜ ᱠᱚ ᱪᱟᱞᱟᱜ ᱛᱮ
ᱱᱚᱣᱟ ᱫᱚ ᱜᱚᱢᱠᱮ ᱵᱟᱹᱭᱥᱟᱹᱠᱷ ᱠᱩᱱᱟᱹᱢᱤ ᱨᱮ ᱦᱮᱸ ᱵᱟᱹᱭᱥᱟᱹᱠᱷ ᱵᱟᱹᱭᱥᱟᱹᱠᱷ ᱵᱚᱸᱜᱟ ᱢᱮᱱᱫᱚ ᱵᱟᱹᱭᱥᱟᱹᱠᱷ ᱠᱩᱱᱟᱹᱢᱤ ᱨᱮᱜᱮ ᱱᱚᱣᱟ ᱟᱡᱳᱚᱫᱤᱭᱟᱹ ᱵᱩᱨᱩ ᱥᱮᱸᱫᱽᱨᱟ ᱫᱚ ᱦᱩᱭᱩᱜᱼᱟ ᱟᱫᱚ ᱚᱱᱟᱜᱮ ᱯᱟᱹᱦᱤᱞ ᱫᱤᱱ ᱯᱟᱲᱦᱟᱣ ᱦᱚᱤᱡᱚᱜᱼᱟ ᱠᱚᱲᱟ ᱜᱤᱫᱽᱨᱟᱹ ᱠᱷᱟᱱᱮᱢ ᱟᱡᱚᱫᱤᱭᱟᱹ ᱵᱩᱨᱩ ᱥᱮᱸᱫᱽᱨᱟ ᱪᱟᱞᱟᱜ ᱢᱮ ᱟᱨ ᱠᱩᱲᱤ ᱜᱤᱫᱽᱨᱟᱹ ᱠᱷᱟᱱ ᱪᱟᱠᱚᱞᱫ ᱫᱟᱲᱤ ᱯᱟᱛᱟ ᱪᱟᱞᱟᱜ ᱢᱮ ᱦᱮᱸ ᱵᱟᱝ
ᱦᱳᱭ ᱜᱚᱢᱠᱮ ᱟᱫᱚ ᱡᱟᱦᱟᱸ ᱞᱮᱠᱟ ᱱᱟᱜ ᱞᱟᱹᱭ ᱡᱟᱦᱟᱸ ᱚᱱᱠᱟ ᱯᱟᱲᱦᱟᱣ ᱛᱮᱧ ᱟᱸᱡᱚᱢ ᱠᱟᱫᱟ ᱦᱟᱸᱜ ᱟᱡᱳᱫᱤᱭᱟᱹ ᱵᱩᱨᱩ ᱥᱮᱸᱫᱽᱨᱟ ᱫᱚ ᱵᱟᱝᱢᱟ ᱩᱱᱫᱚ ᱱᱟᱦᱟᱜ ᱵᱚᱛᱚᱨᱟᱱ ᱜᱮ ᱛᱟᱦᱮᱸ ᱠᱟᱱᱟ ᱡᱟᱭᱦᱳᱠ ᱞᱟᱦᱟᱛᱮ ᱚᱱᱠᱟ ᱛᱟᱦᱮᱸ ᱠᱟᱱᱟ᱾ ᱛᱚᱵᱮ ᱱᱮᱛᱟᱨ ᱫᱚ ᱦᱳᱭᱛᱳ ᱩᱱᱟᱹᱜ ᱵᱚᱛᱚᱨᱟᱱ ᱫᱚ ᱱᱟᱦᱟᱜ᱾ ᱵᱟᱹᱱᱩᱜ ᱨᱮᱦᱚᱸ ᱟᱪᱪᱷᱟ ᱜᱚᱝᱠᱮ ᱛᱚᱵᱮ ᱱᱚᱣᱟ ᱟᱡᱚᱫᱤᱭᱟᱹ ᱵᱩᱨᱩ ᱥᱟᱶ ᱱᱟᱦᱟᱜ ᱪᱟᱠᱚᱞᱛᱟᱹᱲᱤ ᱪᱷᱟᱛᱟ ᱠᱚ ᱛᱩᱞᱩᱡ ᱟᱠᱟᱫᱟ ᱟᱫᱚ ᱱᱚᱜᱼᱚ ᱱᱚᱣᱟ ᱪᱟᱠᱚᱞᱛᱟᱹᱲᱤ ᱪᱷᱟᱛᱟ ᱫᱚ ᱚᱱᱟ ᱫᱚ ᱚᱠᱟ ᱥᱮᱫ ᱨᱮ ᱢᱮᱱᱟᱜᱼᱟ ᱜᱚᱝᱠᱮ
ᱱᱚᱣᱟ ᱫᱚ ᱟᱜᱠᱷᱟᱱ ᱱᱚᱣᱟ ᱫᱚ ᱟᱜᱠᱷᱟᱱ ᱡᱩᱫᱤ ᱵᱤᱱ ᱞᱟᱹᱭᱟ ᱱᱚᱣᱟ ᱫᱚ ᱮᱸᱜ ᱟᱹᱵᱤᱱ ᱜᱚᱝᱠᱮ ᱪᱮᱫ ᱢᱟᱱᱮ ᱟᱹᱞᱤᱧ ᱞᱤᱧ ᱚᱠᱟ ᱡᱤᱞᱩ ᱨᱮ ᱢᱮᱱᱟᱜ ᱟᱠᱟᱫᱟ ᱚᱱᱟ ᱵᱤᱱ ᱞᱟᱹᱭ ᱦᱚᱪᱚᱭᱮᱫᱟ ᱥᱮ ᱪᱮᱫ ᱜᱚᱝᱠᱮ
ᱦᱳᱭ ᱦᱳᱭ ᱦᱳᱭ ᱜᱚᱝᱠᱮ
ᱟᱪᱪᱷᱟ ᱱᱚᱣᱟ ᱫᱚ ᱠᱷᱟᱱ ᱟᱸ ᱱᱚᱣᱟ ᱫᱚ ᱵᱟᱸᱠᱩᱲᱟ ᱡᱮᱞᱟ ᱨᱮᱜᱮ ᱠᱷᱟᱱ ᱥᱚᱢᱵᱷᱚᱵᱚᱛᱚ ᱯᱟᱲᱟᱜ ᱠᱟᱱᱟ ᱡᱟᱸᱜᱟ ᱠᱷᱟᱱ ᱦᱮᱸ ᱟᱫᱚ ᱦᱟᱸᱜ ᱠᱷᱟᱱ ᱚᱸᱰᱮ ᱫᱚ ᱚᱸᱰᱮ ᱫᱚ ᱵᱤᱱ ᱟᱸᱡᱚᱢ ᱟᱠᱟᱫ ᱜᱮᱭᱟ ᱦᱚᱭᱛᱳ ᱡᱟᱹᱱᱤᱡ ᱠᱷᱟᱱ ᱪᱟᱠᱚᱞᱛᱟᱹᱲᱤ ᱯᱟᱛᱟ ᱪᱮᱫᱟᱜ ᱠᱚ ᱪᱟᱞᱟᱜ ᱠᱚ ᱢᱮᱛᱟ ᱠᱚ ᱛᱟᱦᱮᱸᱫ ᱠᱩᱲᱤ ᱜᱤᱫᱽᱨᱟᱹ
ᱦᱳᱭ ᱦᱳᱭ ᱜᱚᱝᱠᱮ ᱢᱟᱱᱮ ᱟᱫᱚ ᱡᱟᱦᱟᱸ ᱞᱮᱠᱟ ᱠᱤ ᱩᱱ ᱚᱠᱛᱚ ᱚᱱᱠᱟ ᱧᱮᱞᱚᱜ ᱠᱟᱱ ᱛᱟᱦᱮᱱᱟ ᱟᱫᱚ ᱚᱱᱟᱜᱮ ᱦᱳᱭᱛᱳ ᱩᱱ ᱚᱠᱛᱚ ᱨᱮᱱ ᱦᱚᱲ ᱠᱚ ᱥᱚᱨᱮᱥ ᱠᱚ ᱢᱚᱱᱮ ᱞᱮᱫᱟ ᱟᱫᱚ ᱱᱤᱛᱚᱜ ᱫᱚ ᱟᱹᱨᱩ ᱯᱷᱮᱨᱟᱣ ᱠᱟᱱᱟ ᱱᱚᱣᱟ ᱦᱚᱸ ᱟᱹᱰᱤ ᱱᱟᱯᱟᱭ ᱠᱟᱱ ᱜᱮᱭᱟ ᱦᱮᱸ ᱥᱮ ᱪᱮᱫ ᱜᱚᱢᱠᱮ
ᱮᱠᱫᱚᱢ ᱜᱚᱝᱠᱮ ᱮᱠᱫᱚᱢ ᱮᱠᱫᱚᱢ ᱟᱹᱨᱩ ᱯᱷᱮᱨᱟᱣ ᱠᱟᱱᱟ ᱟᱹᱰᱤᱴᱟᱜ ᱜᱮ ᱟᱹᱨᱩ ᱯᱷᱮᱨᱟᱣ ᱟᱠᱟᱱᱟ ᱟᱹᱞᱤᱧ ᱞᱤᱧ ᱪᱟᱞᱟᱣᱟ᱾ ᱱᱚᱣᱟ ᱠᱚᱭᱮᱠ ᱵᱚᱪᱷᱚᱨ ᱞᱟᱦᱟ ᱜᱮᱞᱤᱧ ᱪᱟᱞᱟᱣ ᱞᱮᱱᱟ᱾ ᱧᱮᱞ ᱫᱟᱞᱤᱧ ᱦᱚᱭᱛᱳ ᱚᱱᱠᱟ ᱞᱟᱦᱟᱛᱮ ᱞᱮᱠᱟ ᱚᱱᱠᱟ ᱫᱚ ᱵᱟᱝ ᱧᱮᱞᱚᱜ ᱠᱟᱱᱟ ᱮᱵᱚᱝ ᱥᱟᱹᱨᱤ ᱜᱮ ᱟᱹᱰᱤ ᱴᱟᱜ ᱵᱚᱫᱚᱞ ᱟᱠᱟᱱᱟ᱾
ᱦᱮᱸ ᱜᱚᱝᱠᱮ᱾ ᱟᱨ ᱜᱚᱝᱠᱮ ᱞᱟᱹᱭᱮᱫ ᱛᱟᱞᱟᱝ ᱟᱧ ᱱᱟᱦᱟᱜ ᱦᱮᱸ ᱤᱧ ᱞᱟᱹᱭᱫᱟ ᱱᱟᱦᱟᱜ ᱛᱟᱦᱞᱮ ᱱᱚᱜᱼᱚ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱟᱸᱡᱚᱢ ᱟᱠᱟᱫᱟᱹᱧ ᱵᱟᱝᱢᱟ ᱡᱟᱦᱟᱸ ᱦᱳᱭᱛᱳ ᱯᱟᱲᱦᱟᱣ ᱠᱚᱨᱮ ᱯᱩᱛᱷᱤ ᱯᱚᱛᱚᱵ ᱠᱚᱨᱮ ᱧᱮᱞ ᱦᱩᱭ ᱠᱟᱱᱟ ᱟᱡᱚᱫᱤᱭᱟᱹ ᱵᱩᱨᱩ ᱥᱮᱸᱫᱽᱨᱟ ᱫᱚ ᱠᱚᱲᱟ ᱠᱚᱫᱚ ᱠᱚ ᱪᱟᱞᱟᱜ ᱠᱷᱟᱱ ᱫᱚ ᱱᱟᱦᱟᱜ ᱟᱫᱚ ᱟᱠᱚᱨᱮᱱ ᱮᱨᱟᱣᱟᱜ ᱥᱟᱠᱚᱢ ᱠᱚᱠᱚ ᱛᱩᱫ ᱤᱫᱤ ᱛᱚᱨᱟᱭᱟ ᱦᱮᱸ ᱥᱮ ᱜᱚᱝᱠᱮ
ᱦᱮᱸ ᱜᱚᱝᱠᱮ ᱦᱮᱸ ᱦᱮᱸ
ᱟᱫᱚ ᱚᱱᱟ ᱞᱮᱠᱟᱛᱤᱧ ᱞᱟᱹᱭ ᱦᱚᱪᱚᱭᱮᱫᱟ ᱱᱟᱦᱟᱜ ᱜᱚᱝᱠᱮ ᱛᱟᱞᱦᱮ ᱰᱟᱺᱜᱽᱣᱟᱹ ᱠᱚᱲᱟ ᱫᱚ ᱚᱠᱚᱭᱟᱜ ᱥᱟᱠᱚᱢ ᱠᱚ ᱛᱩᱫ ᱤᱫᱤᱭᱟ
ᱟᱫᱚ ᱜᱚᱝᱠᱮ ᱮᱠᱷᱟᱱ ᱰᱟᱺᱜᱩᱣᱟᱹ ᱠᱚᱲᱟ ᱫᱚ ᱩᱱᱠᱩ ᱫᱚ ᱵᱟᱝ ᱥᱟᱠᱟᱢ ᱫᱚ ᱩᱱᱠᱩ ᱫᱚ ᱵᱟᱝᱠᱚ ᱛᱩᱫ ᱤᱫᱤᱭᱟ ᱟᱠᱟᱱ ᱦᱮᱸ ᱥᱮ ᱪᱮᱫ ᱦᱮᱸ ᱚᱱᱟ ᱛᱮᱜᱮᱛᱚ ᱚᱱᱟ ᱛᱮᱜᱮᱛᱚ ᱡᱟᱦᱟᱸᱭ ᱠᱚ ᱵᱟᱯ ᱵᱟᱯ ᱢᱟᱱᱮ ᱡᱟᱦᱟᱸᱭ ᱠᱚ ᱠᱟᱱᱟ ᱠᱚ ᱦᱮᱸ ᱥᱮ ᱡᱟᱦᱟᱸᱭ ᱥᱮ ᱩᱱᱠᱩᱣᱟᱜ ᱜᱮ ᱥᱟᱠᱟᱢ ᱢᱮᱱᱫᱚ ᱚᱸᱰᱮ ᱫᱚ ᱩᱱᱠᱩ ᱠᱚ ᱛᱚ ᱤᱫᱤᱭᱟ ᱠᱟᱨᱚᱱ ᱫᱚ ᱦᱩᱭᱩᱜ ᱠᱟᱱᱟ ᱚᱸᱰᱮ ᱫᱚ ᱚᱦᱚ ᱵᱚᱱ ᱞᱟᱹᱭ ᱠᱮᱭᱟ ᱚᱠᱟ ᱨᱩᱣᱟᱹᱲ ᱨᱮᱱᱟᱜ ᱵᱚᱱ ᱫᱟᱲᱮᱭᱟᱜᱼᱟ ᱥᱮ ᱵᱟᱝᱵᱚᱱ ᱫᱟᱲᱮᱭᱟᱜᱼᱟ ᱦᱮᱸ ᱥᱮ ᱢᱮᱱᱠᱷᱟᱱ ᱰᱟᱺᱩᱣᱟᱹ ᱠᱚᱲᱟ ᱞᱟᱹᱜᱤᱫ ᱫᱚ ᱚᱱᱠᱟ ᱫᱚ ᱵᱟᱹᱱᱩᱜ ᱠᱟᱫᱟ ᱦᱮᱸ ᱵᱟᱝ
ᱟᱪᱪᱷᱟ ᱟᱹᱰᱤ ᱥᱟᱨᱦᱟᱣ ᱜᱚᱝᱠᱮ ᱛᱟᱦᱚᱞᱮ ᱜᱚᱢᱠᱮ ᱱᱚᱸᱰᱮ ᱫᱚ ᱧᱮᱞᱚᱜ ᱠᱟᱱᱟ ᱛᱚᱵᱮ ᱰᱟᱺᱜᱽᱣᱟᱹ ᱠᱚᱲᱟ ᱫᱚ ᱱᱟᱦᱟᱜ ᱥᱟᱠᱚᱢ ᱛᱩᱫ ᱨᱮᱱᱟᱜ ᱞᱟᱹᱠᱛᱤ ᱫᱚ ᱵᱟᱹᱱᱩᱜᱼᱟ ᱵᱟᱝ
ᱵᱟᱝ ᱵᱟᱝ ᱵᱟᱹᱱᱩᱜᱼᱟ
ᱦᱳᱭ ᱜᱚᱝᱠᱮ ᱟᱫᱚ ᱮᱨᱟ ᱜᱮ ᱵᱟᱱᱩᱭ ᱠᱷᱟᱡ ᱫᱚ ᱚᱠᱚᱭᱟᱜ ᱥᱟᱠᱚᱢ ᱮᱢ ᱛᱩᱫᱟ
ᱦᱮᱸ ᱜᱚᱝᱠᱮ ᱮᱠᱫᱚᱢ ᱮᱠᱫᱚᱢ ᱮᱠᱫᱚᱢ ᱚᱱᱟ ᱠᱷᱟᱛᱤᱨ ᱛᱮᱜᱮ ᱛᱚ
ᱤᱧᱟᱹᱜ ᱠᱩᱠᱞᱤ ᱛᱮᱱᱟᱜ ᱫᱚ ᱟᱹᱰᱤ ᱫᱤᱱ ᱠᱷᱚᱱ ᱛᱟᱦᱮᱸ ᱠᱟᱱᱟ ᱱᱟᱦᱟᱜ ᱡᱟᱦᱟᱸ ᱞᱮᱠᱟᱧ ᱟᱸᱡᱚᱢ ᱨᱮᱱᱱᱟᱜ ᱡᱟᱦᱟᱸᱭ ᱡᱟᱦᱟᱸ ᱯᱩᱛᱷᱤ ᱠᱚᱨᱮ ᱧᱮᱞ ᱦᱩᱭ ᱟᱠᱟᱱᱟ ᱠᱚᱲᱟ ᱦᱚᱯᱚᱱ ᱠᱷᱟᱱ ᱫᱚ ᱚᱡᱳᱫᱽᱫᱷᱟ ᱟᱡᱚᱫᱷᱤᱭᱟᱹ ᱵᱩᱨᱩ ᱪᱟᱞᱟᱜ ᱢᱮ ᱟᱨ ᱠᱩᱲᱤ ᱦᱚᱯᱚᱱ ᱠᱟᱱ ᱠᱷᱟᱱ ᱫᱚᱢ ᱱᱟᱦᱟᱜ ᱪᱷᱟᱛᱟ ᱪᱟᱞᱟᱜ ᱢᱮ ᱟᱫᱚ ᱱᱚᱜᱼᱚ ᱱᱚᱣᱟ ᱛᱩᱞᱩᱡ ᱨᱮ ᱟᱫᱚ ᱠᱚ ᱞᱟᱹᱭᱟ ᱚᱡᱚᱫᱤᱭᱟᱹ ᱵᱩᱨᱩ ᱪᱟᱞᱟᱜ ᱥᱚᱢᱚᱭ ᱫᱚ ᱱᱟᱦᱟᱜ ᱡᱟᱦᱟᱸᱭ ᱠᱚᱲᱟ ᱠᱚᱫᱚ ᱟᱡ ᱨᱮᱱ ᱮᱨᱟ ᱦᱟᱜ ᱱᱟᱦᱟᱜ ᱥᱟᱠᱚᱢ ᱠᱚᱠᱚ ᱛᱩᱫ ᱤᱫᱤᱭᱟ ᱟᱫᱚᱧ ᱢᱚᱱᱮᱭᱟ ᱱᱚᱣᱟ ᱥᱮᱸᱫᱽᱨᱟ ᱫᱚ ᱠᱤ ᱥᱩᱫᱷᱟᱹ ᱜᱮ ᱵᱟᱹᱦᱩᱣᱟᱱ ᱠᱚᱲᱟ ᱠᱚ ᱪᱟᱞᱟᱜᱼᱟ ᱥᱮ ᱰᱟᱺᱜᱩᱣᱟᱹ ᱠᱚᱲᱟ ᱦᱚᱸᱠᱚ ᱪᱟᱞᱟᱜ ᱜᱮᱭᱟ
ᱟᱪᱪᱷᱟ ᱟᱪᱪᱷᱟ ᱟᱹᱰᱤ ᱟᱹᱰᱤ ᱟᱹᱰᱤ ᱟᱵᱤᱱᱟᱜ ᱢᱚᱱᱮ ᱨᱮ ᱡᱟᱦᱟᱸ ᱠᱩᱠᱞᱤ ᱥᱮᱴᱮᱨ ᱟᱠᱟᱱᱟ ᱥᱟᱹᱨᱤᱜᱮ ᱱᱚᱣᱟ ᱫᱚ ᱥᱮᱴᱮᱨᱚᱜ ᱜᱮᱭᱟ ᱦᱮᱸ ᱟᱨ ᱛᱮᱦᱮᱧ ᱟ. ᱵᱤᱱ ᱞᱮᱠᱟ ᱦᱚᱳᱭᱛᱚ ᱟᱭᱢᱟ ᱜᱟᱱ ᱡᱩᱣᱟᱹᱱ ᱠᱚ ᱢᱮᱱᱟᱜ ᱠᱚᱣᱟ ᱡᱟᱦᱟᱸᱭ ᱫᱚ ᱱᱚᱝᱠᱟ ᱩᱱᱠᱩ ᱟᱜ ᱢᱚᱱᱮ ᱨᱮ ᱦᱚᱸ ᱱᱚᱝᱠᱟ ᱢᱤᱫᱴᱟᱝ ᱠᱩᱠᱞᱤ ᱦᱤᱡᱩᱜ ᱠᱟᱱ ᱜᱮᱭᱟ ᱟᱫᱚ ᱟᱹᱞᱤᱧᱟᱜ ᱢᱮᱱ ᱫᱚ ᱡᱟᱦᱟᱸ ᱯᱩᱸᱛᱷᱤ ᱯᱟᱛᱷᱟᱢ ᱚᱠᱟ ᱨᱮ ᱚᱞ ᱢᱮᱱᱟᱜ-ᱟ ᱢᱟᱱᱮ ᱦᱟᱲᱟᱢ ᱦᱟᱯᱲᱟᱢ ᱠᱚᱴᱷᱮᱱ ᱥᱮ ᱫᱟᱹᱫᱩ ᱠᱚᱴᱷᱮᱱ ᱟᱸᱡᱚᱢ ᱵᱟᱲᱟ ᱦᱩᱭᱠᱟᱱ ᱛᱚ ᱩᱱᱠᱩ ᱟᱜ ᱠᱟᱛᱷᱟ ᱞᱮᱠᱟᱛᱮ ᱡᱮ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱡᱷᱚᱛᱚ ᱦᱚᱲ ᱞᱟᱹᱜᱤᱫ ᱠᱟᱱ ᱜᱮᱭᱟ ᱢᱮᱱᱫᱚ ᱰᱟᱺᱜᱩᱭᱟᱹ ᱠᱚᱲᱟ ᱟᱨ ᱵᱟᱹᱦᱩᱣᱟᱱ ᱡᱟᱦᱟᱸᱭ ᱵᱟᱵᱟ ᱛᱟᱠᱚ ᱢᱮᱱᱟᱜ ᱠᱚᱣᱟ ᱡᱷᱚᱛᱚ ᱦᱚᱲ ᱞᱟᱹᱜᱤᱫ ᱠᱟᱱ ᱜᱮᱭᱟ ᱱᱚᱣᱟ ᱫᱚ ᱟᱫᱚ ᱦᱮᱸ ᱟᱫᱚ ᱱᱚᱣᱟ ᱠᱟᱛᱷᱟ ᱫᱚ ᱟᱫᱚ ᱮ ᱧᱮᱞᱚᱜ ᱛᱟᱦᱮᱸᱫ ᱡᱮ ᱡᱟᱦᱟᱸᱭ ᱡᱩᱭᱟᱹᱱ ᱠᱚ ᱦᱚᱸ ᱠᱚ ᱪᱟᱞᱟᱜ ᱠᱟᱱ ᱜᱮᱭᱟ ᱥᱟᱶ ᱥᱟᱶᱛᱮ ᱟᱜ ᱢᱟᱱᱮ ᱵᱳᱤ ᱠᱚᱨᱮ ᱫᱚ ᱵᱟᱲᱛᱤ ᱞᱟᱹᱠᱛᱤ ᱠᱟᱭᱛᱮ ᱡᱮ ᱚᱱᱟ ᱵᱟᱵᱟ ᱦᱚᱲᱟᱜ ᱠᱟᱛᱷᱟ ᱢᱮᱱᱫᱚ ᱥᱟᱠᱟᱢ ᱚ ᱥᱟᱠᱟᱢ ᱛᱩᱫ ᱤᱫᱤ ᱠᱟᱛᱮ ᱪᱟᱞᱟᱜ ᱡᱟᱦᱟᱸᱴᱟᱜ ᱮᱱᱠᱷᱟᱱ
ᱦᱮᱸ ᱜᱚᱝᱠᱮ ᱦᱮᱸ
ᱛᱳ ᱤᱫᱤ ᱠᱟᱛᱮ ᱪᱟᱞᱟᱣ ᱱᱚᱣᱟ ᱜᱮ ᱡᱟᱹᱥᱛᱤ ᱠᱟᱭᱛᱮ ᱢᱮᱱᱟᱜ ᱟᱠᱟᱫᱟ ᱮᱠᱷᱮᱱ ᱦᱮᱸ ᱥᱮ ᱪᱮᱫ
ᱟᱪᱪᱷᱟ ᱜᱚᱝᱠᱮ ᱟᱹᱰᱤ ᱱᱟᱯᱟᱭ ᱟᱫᱚ ᱜᱚᱢᱠᱮ ᱛᱟᱦᱚᱞᱮ ᱱᱚᱜᱼᱚᱭ ᱱᱚᱣᱟ ᱟᱡᱚᱫᱤᱭᱟᱹ ᱵᱩᱨᱩ ᱥᱮᱸᱫᱽᱨᱟ ᱫᱚ ᱥᱟᱹᱨᱤᱜᱮ ᱵᱩᱨᱩ ᱨᱮᱜᱮ ᱵᱩᱨᱩ ᱪᱮᱛᱟᱱ ᱨᱮᱜᱮ ᱠᱚ ᱥᱮᱸᱫᱽᱨᱟᱭᱟ ᱥᱮ ᱱᱟᱜ ᱠᱷᱟᱱ ᱱᱚᱣᱟ ᱧᱩᱛᱩᱢ ᱜᱮ ᱟᱡᱚᱫᱤᱭᱟᱹ ᱵᱩᱨᱩ ᱟᱫᱚ ᱥᱮᱸᱫᱽᱨᱟ ᱫᱚ ᱱᱚᱝᱠᱟᱱ ᱥᱚᱢᱟᱱ ᱚᱛ ᱡᱟᱭᱜᱟ ᱨᱮᱜᱮ ᱠᱚ ᱥᱮᱸᱫᱽᱨᱟ ᱠᱚᱣᱟ
ᱟᱪᱪᱷᱟ ᱟᱪᱪᱷᱟ ᱟᱪᱪᱷᱟ ᱟᱹᱰᱤ ᱡᱚᱛᱷᱟᱛ ᱠᱩᱠᱞᱤ ᱜᱮ ᱵᱤᱱ ᱫᱚᱦᱚ ᱟᱠᱟᱫᱟ ᱵᱟᱝ ᱫᱚ ᱵᱟᱝ ᱥᱟᱹᱨᱤᱜᱮ ᱦᱮᱸ ᱟᱫᱚ ᱵᱩᱨᱩ ᱪᱮᱛᱟᱱ ᱨᱮᱜᱮ ᱵᱩᱨᱩ ᱪᱮᱛᱟᱱ ᱨᱮᱜᱮ ᱠᱚ ᱥᱮᱸᱫᱽᱨᱟᱭᱟ ᱦᱮᱸ ᱵᱩᱨᱩ ᱪᱮᱛᱟᱱ ᱨᱮᱜᱮ ᱥᱮᱸᱫᱽᱨᱟ ᱫᱚ ᱦᱩᱭᱩᱜᱼᱟ ᱮᱵᱚᱝ ᱚᱸᱰᱮ ᱵᱟᱨᱭᱟ ᱯᱮᱭᱟ ᱵᱩᱨᱩ ᱢᱮᱱᱟᱜ ᱟᱠᱟᱫᱟ ᱮᱵᱚᱝ ᱱᱚᱣᱟ ᱵᱩᱨᱩ ᱠᱷᱚᱱᱟᱜ ᱦᱟᱱᱟ ᱵᱩᱨᱩ ᱢᱤᱫᱴᱮᱱ ᱵᱩᱨᱩ ᱠᱷᱚᱱᱟᱜ ᱟᱨ ᱢᱤᱫᱴᱟᱝ ᱵᱩᱨᱩ ᱵᱩᱨᱩ ᱱᱚᱝᱠᱟ ᱦᱚᱸ ᱠᱚ ᱥᱮᱸᱫᱽᱨᱟᱭᱟ ᱮᱵᱚᱝ ᱟᱹᱵᱤᱱ ᱜᱮ ᱡᱩᱫᱤ ᱵᱤᱱ ᱦᱚᱸᱜᱼᱚᱭ ᱛᱚ ᱮᱠᱷᱮᱱ ᱟᱨ ᱵᱚᱱ ᱪᱟᱞᱟᱜᱼᱟ ᱟᱹᱵᱤᱱ ᱵᱤᱱ ᱧᱮᱞᱟ ᱮᱱᱠᱷᱟᱱ ᱴᱟᱢᱟᱠ ᱛᱩᱢᱫᱟᱜ ᱮᱠᱫᱚᱢ ᱴᱟᱢᱟᱠ ᱛᱩᱢᱫᱟᱜ ᱛᱮ ᱦᱚᱲᱢᱚ ᱠᱚ ᱥᱤᱨᱥᱤᱨᱟᱹᱜᱼᱟ ᱞᱟᱹᱭᱟᱵᱤᱱ ᱠᱟᱱᱟ ᱞᱤᱧ ᱢᱤᱫ ᱥᱮᱫ ᱵᱚᱱ ᱪᱟᱞᱟᱜᱼᱟ ᱨᱩ ᱤᱫᱤ ᱠᱟᱛᱮᱫ ᱟᱨᱵᱚᱱ ᱮᱠᱫᱚᱢ ᱵᱚᱱ ᱢᱤᱫ ᱥᱮᱫ ᱠᱷᱚᱱ ᱵᱚ ᱥᱮᱸᱫᱽᱨᱟ ᱤᱫᱤᱮᱫᱟ
ᱟᱪᱪᱷᱟ ᱜᱚᱝᱠᱮ ᱛᱟᱦᱚᱞᱮ ᱱᱚᱜᱼᱚ ᱱᱚᱝᱠᱟ ᱟᱹᱰᱤ ᱨᱟᱹᱥᱠᱟᱹ ᱵᱩᱡᱷᱟᱹᱜᱼᱟ ᱚᱸᱰᱮ ᱥᱮᱸᱫᱽᱨᱟ ᱪᱟᱞᱟᱣ ᱠᱟᱛᱮ ᱫᱚ ᱵᱟᱝ
ᱦᱳᱭᱛᱚ ᱜᱚᱝᱠᱮ ᱟᱹᱰᱤ ᱨᱟᱹᱥᱠᱟᱹ ᱦᱚᱭᱛᱚ ᱨᱟᱹᱥᱠᱟᱹ ᱦᱚᱸ ᱵᱩᱡᱷᱟᱹᱜᱼᱟ ᱢᱚᱱᱮᱨᱮ ᱵᱚᱛᱚᱨ ᱥᱟᱞᱟᱜ
ᱟᱪᱪᱷᱟ ᱜᱚᱝᱠᱮ ᱟᱫᱚ ᱡᱟᱦᱟᱸ ᱞᱮᱠᱟ ᱱᱟᱦᱟᱜ ᱦᱳᱭᱛᱚ ᱟᱢᱦᱚᱸ ᱯᱩᱛᱷᱤ ᱯᱚᱛᱚᱵ ᱠᱚᱨᱮᱢ ᱯᱟᱲᱦᱟᱣ ᱵᱟᱲᱟᱣ ᱠᱟᱫᱟ ᱤᱧᱦᱚᱧ ᱯᱟᱲᱦᱟᱣ ᱵᱟᱲᱟ ᱠᱟᱫᱟ ᱚᱱᱟ ᱫᱚ ᱟᱵᱚᱨᱮᱱ ᱡᱟᱦᱟᱸᱭ ᱟᱹᱜᱤᱞ ᱦᱟᱯᱲᱟᱢ ᱠᱚ ᱱᱟᱦᱟᱜ ᱠᱚ ᱚᱞ ᱨᱟᱠᱟᱵ ᱟᱠᱟᱫ ᱛᱟᱵᱚᱱᱟ ᱩᱱ ᱚᱠᱛᱚ ᱨᱮᱭᱟᱜ ᱢᱟᱱᱮ ᱱᱚᱣᱟ ᱠᱚ ᱧᱮᱞ ᱤᱫᱤ ᱠᱚ ᱚᱞ ᱨᱟᱠᱟᱵ ᱠᱟᱫᱟ ᱟᱫᱚ ᱜᱚᱢᱝᱠᱮ ᱡᱩᱫᱤ ᱟᱢᱮᱢ ᱪᱟᱞᱟᱣ ᱵᱟᱲᱟ ᱟᱠᱟᱱ ᱠᱷᱟᱱ ᱱᱚᱣᱟ ᱟᱡᱳᱫᱤᱭᱟᱹ ᱥᱮᱸᱫᱽᱨᱟ ᱱᱟᱦᱟᱜ ᱡᱟᱦᱟᱸ ᱞᱮᱠᱟ ᱯᱩᱸᱛᱷᱤ ᱯᱚᱛᱚᱵ ᱠᱚᱨᱮ ᱧᱮᱞ ᱦᱩᱭ ᱟᱠᱟᱱᱟ ᱛᱟᱹᱨᱩᱵ ᱠᱩᱞ ᱵᱟᱱᱟ ᱠᱚᱠᱚ ᱧᱟᱢᱚᱜᱼᱟ ᱟᱫᱚ ᱜᱚᱝᱠᱮ ᱥᱟᱹᱨᱤᱜᱤ ᱱᱮᱛᱟᱨ ᱦᱚᱸᱠᱚ ᱧᱟᱢᱚᱜ ᱜᱮᱭᱟ
ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱢᱚᱱᱮᱨᱮ ᱢᱤᱫᱴᱮᱱ ᱦᱤᱡᱩᱜ ᱜᱮᱭᱟ ᱟᱫᱚ ᱜᱚᱝᱠᱮ ᱟᱫᱚ ᱦᱚᱸᱜᱼᱰᱮ ᱥᱟᱹᱨᱤᱜᱮ ᱦᱮᱸ ᱱᱮᱛᱟᱨ ᱫᱚ ᱡᱩᱜᱽ ᱥᱟᱞᱟᱜ ᱡᱩᱜᱽ ᱵᱚᱫᱚᱞᱚᱜ ᱠᱟᱱᱟ ᱥᱟᱶ ᱥᱟᱶᱛᱮ ᱞᱟᱦᱟ ᱛᱮ ᱚᱠᱟ ᱞᱮᱠᱟ ᱦᱳᱭᱛᱳ ᱚᱱᱠᱟ ᱵᱤᱨ ᱠᱚ ᱛᱟᱦᱮᱸ ᱠᱟᱱᱟ ᱟᱹᱰᱤ ᱜᱮ ᱥᱚᱫᱫᱚ ᱠᱚᱢ ᱧᱚᱜ ᱟᱠᱟᱱᱟ ᱟᱫᱚ ᱜᱚᱝᱠᱮ ᱠᱩᱞ ᱛᱟᱹᱨᱩᱵ ᱫᱚ ᱦᱳᱭᱛᱚ ᱵᱟᱹᱱᱩᱜ ᱟᱠᱟᱫ ᱠᱚᱣᱟ ᱢᱮᱱᱠᱷᱟᱱ ᱱᱩᱠᱩ ᱡᱟᱦᱟᱸᱭ ᱦᱟᱹᱛᱤ ᱠᱚ ᱵᱟ ᱱᱚᱝᱠᱟᱱ ᱡᱟᱦᱟᱸᱭ ᱠᱟᱹᱴᱤᱡ ᱦᱚᱲ ᱩᱱᱠᱩ ᱫᱚ ᱢᱮᱱᱟᱜ ᱟᱠᱟᱫ ᱠᱚᱜᱮᱭᱟ ᱜᱚᱝᱠᱮ ᱱᱤᱛ ᱦᱚᱸ ᱮᱠᱷᱮᱱ ᱦᱮᱸ ᱥᱮ ᱪᱮᱫ
ᱟᱹᱰᱤ ᱵᱮᱥ ᱟᱫᱚ ᱜᱚᱢᱠᱮ ᱟᱹᱰᱤ ᱱᱟᱯᱟᱭ ᱵᱩᱡᱷᱟᱹᱣᱱᱟ ᱱᱚᱜᱼᱚᱭ ᱟᱢ ᱥᱟᱶ ᱨᱚᱯᱚᱲ ᱠᱟ ᱠᱟᱛᱮᱫ ᱟᱫᱚ ᱟᱡᱳᱚᱫᱤᱭᱟᱹ ᱵᱩᱨᱩ ᱥᱮᱸᱫᱽᱨᱟ ᱵᱟᱨᱮᱛᱮ ᱱᱟᱦᱟᱜ ᱟᱭᱢᱟ ᱞᱮᱠᱟᱱᱟᱜ ᱜᱮᱞᱟᱝ ᱜᱚᱞᱯᱚ ᱠᱮᱫᱟ ᱟᱫᱚ ᱟᱹᱰᱤ ᱱᱟᱯᱟᱭ ᱵᱩᱡᱷᱟᱹᱣᱱᱟ ᱜᱚᱝᱠᱮ ᱟᱫᱚ ᱱᱤᱝᱠᱟ ᱜᱮᱞᱟᱝ ᱨᱚᱯᱚᱲᱟ ᱦᱳᱭ ᱜᱚᱝᱠᱮ
ᱟᱪᱪᱷᱟ ᱜᱚᱝᱠᱮ ᱟᱪᱪᱷᱟ ᱟᱪᱷᱟ ᱪᱚᱞᱚ ᱟᱨᱚᱸ ᱧᱟᱯᱟᱢ ᱦᱩᱭᱩᱜᱼᱟ ᱜᱚᱢᱠᱮ ᱱᱚᱝᱠᱮ ᱡᱚᱦᱟᱨᱜ ᱜᱮ ᱢᱟ᱾